ᱜᱚᱢᱠᱮ
ᱦᱮᱸ, ᱨᱚᱲ ᱟᱸᱡᱚᱢᱚᱜ ᱠᱟᱱᱟ ᱤᱧᱟᱹᱜ?
ᱦᱮᱸ ᱮᱠᱫᱚᱢ ᱱᱟᱯᱟᱭ ᱜᱮ ᱟᱸᱡᱚᱢᱚᱜ ᱠᱟᱱᱟ᱾
ᱚ, ᱪᱮᱫ ᱮᱢ ᱪᱤᱠᱟᱹᱭᱫᱟ ᱛᱟᱦᱚᱞᱮ ᱱᱤᱛᱚᱜ ᱫᱚ?
ᱤᱧ ᱫᱚ ᱱᱤᱛᱚᱜ ᱫᱚ ᱪᱮᱫ ᱦᱚᱸ ᱵᱟᱹᱧ ᱪᱤᱠᱟᱹᱭᱫᱟ ᱟᱫᱚ ᱱᱤᱛᱚᱜ ᱫᱚ ᱚᱲᱟᱜ ᱠᱚ ᱨᱮ ᱜᱮ ᱢᱤᱱᱟᱹᱧᱟ ᱫᱩᱲᱩᱵ ᱵᱟᱲᱟ ᱦᱩᱭ ᱟᱠᱟᱱᱟ᱾ ᱟᱨ ᱟᱢ ᱫᱚ ᱪᱮᱫ ᱮᱢ ᱪᱤᱠᱟᱹ ᱵᱟᱲᱟᱭᱮᱫᱟ?
ᱤᱧ ᱦᱚᱸ ᱚᱲᱟᱜ ᱠᱚᱨᱮ ᱜᱤᱧ ᱫᱩᱲᱩᱵ ᱵᱟᱲᱟᱣ ᱟᱠᱟᱱᱟ ᱟᱨ ᱪᱮᱫ ᱤᱫᱤ ᱠᱟᱛᱮᱜ ᱞᱟᱝ ᱜᱟᱞᱢᱟᱨᱟᱣᱟ ᱛᱮᱦᱤᱧ ᱫᱚ?
ᱛᱤᱦᱤᱧ ᱫᱚ ᱟᱞᱟᱝ ᱫᱚᱞᱟᱝ ᱜᱚᱞᱯᱚᱭᱟ ᱟᱯᱮ ᱥᱮᱫ ᱪᱮᱫ ᱞᱮᱠᱟ ᱡᱤᱭᱟᱹᱞᱤ ᱠᱚ ᱢᱮᱱᱟᱜ ᱠᱚᱣᱟ? ᱪᱟᱥᱵᱟᱥ ᱠᱩ ᱪᱮᱫ ᱠᱩ ᱦᱩᱭᱩᱜ-ᱟ, ᱱᱚᱣᱟ ᱤᱫᱤ ᱠᱟᱠᱚ ᱠᱟᱛᱮᱫ ᱦᱟᱜ ᱞᱟᱝ ᱜᱚᱞᱯᱚᱭᱟ᱾ ᱟᱫᱚ ᱟᱯᱮ ᱥᱮᱫ ᱵᱤᱨ ᱡᱤᱭᱟᱹᱞᱤ ᱠᱩ ᱪᱮᱫ ᱞᱮᱠᱟᱱ ᱠᱚ ᱢᱮᱱᱟᱜ ᱠᱚᱣᱟ?
ᱟᱞᱮ ᱥᱮᱫ ᱵᱤᱨ ᱡᱤᱞᱤ ᱮᱸ ᱡᱤᱭᱟᱹᱞᱤ ᱠᱚ ᱱᱤᱛᱚᱜ ᱢᱮᱱᱟᱜ ᱠᱚᱣᱟ ᱮ ᱠᱩᱞᱟᱹᱭ ᱢᱮᱱᱟᱜ ᱠᱚᱣᱟ, ᱛᱟᱨᱯᱚᱨᱮ ᱨᱩᱸᱰᱟᱹ ᱢᱮᱱᱟᱜ ᱠᱚᱣᱟ᱾ ᱟᱨ ᱱᱮᱛᱟᱨ ᱫᱚ ᱵᱤᱨ ᱠᱚᱦᱚᱸ ᱪᱟᱵᱟᱜ ᱠᱟᱱᱟ ᱛᱚ ᱱᱩᱠᱩ ᱦᱚᱸ ᱵᱟᱝ ᱠᱚ ᱧᱮᱞ ᱧᱟᱢᱚᱜ ᱠᱟᱱᱟ᱾ ᱟᱨ ᱟᱯᱮ ᱥᱮᱫ ᱫᱚ?
ᱦᱮᱸ ᱟᱞᱮ ᱥᱮᱫ ᱦᱚᱸ ᱢᱮᱱᱟᱜ ᱠᱩᱜᱮᱭᱟ ᱵᱤᱨ ᱡᱤᱭᱟᱹᱞᱤ ᱫᱚ ᱡᱟᱦᱟᱸ ᱞᱮᱠᱟᱱ ᱞᱟᱹᱭ ᱠᱚᱣᱟ ᱛᱩᱭᱩ ᱠᱷᱚᱱ ᱮᱦᱚᱵ ᱠᱟᱛᱮᱫ ᱨᱩᱰᱟᱹ ᱠᱩᱞᱟᱹᱭ, ᱟᱨ ᱱᱚᱝᱠᱟ ᱪᱮᱬᱮ ᱪᱤᱯᱨᱩᱫ ᱠᱚᱢᱟ ᱱᱟᱦᱟᱜ ᱢᱮᱱᱟᱜ ᱠᱚᱜᱮᱭᱟ ᱟᱭᱢᱟ ᱜᱤ ᱟᱫᱚ ᱡᱚᱛᱚ ᱫᱚ ᱧᱩᱛᱩᱢ ᱫᱚ ᱞᱟᱹᱭ ᱱᱟᱦᱟᱜ ᱵᱟᱝ ᱦᱩᱭᱩᱜ ᱠᱟᱱᱟ᱾ ᱟᱫᱚ ᱟᱯᱮ ᱥᱮᱫ ᱟᱨᱦᱚᱸ ᱱᱚᱝᱠᱟᱱ ᱵᱚᱛᱚᱨᱟᱱ ᱡᱤᱭᱟᱹᱞᱤ ᱡᱟᱦᱟᱸ ᱞᱮᱠᱟ ᱦᱟᱹᱛᱤ ᱠᱩ ᱢᱮᱱᱟᱜ ᱠᱚᱣᱟ ᱥᱮ ᱪᱮᱫ?
ᱵᱟᱝ ᱟᱞᱮ ᱥᱮᱫ ᱫᱚ ᱦᱟᱹᱛᱤ ᱵᱟᱹᱱᱩᱜ ᱠᱚᱣᱟ, ᱞᱟᱦᱟᱛᱮ ᱦᱚᱭᱛᱚ ᱛᱟᱦᱮᱸ ᱠᱟᱱᱟ ᱠᱚ᱾ ᱟᱫᱚ ᱵᱤᱨ ᱠᱚ ᱱᱮᱛᱟᱨ ᱫᱚ ᱧᱮᱞᱚᱜ ᱠᱟᱱᱟ ᱡᱷᱚᱛᱚ ᱫᱟᱨᱮ ᱠᱚ ᱟᱹᱰᱤ ᱡᱟᱹᱥᱛᱤ ᱠᱚ ᱢᱟᱜ ᱫᱟ ᱵᱤᱨ ᱠᱚ ᱩᱱᱟᱹᱜ ᱵᱟᱹᱱᱩᱜ-ᱟ ᱜᱚᱴᱟ ᱜᱮ ᱠᱷᱮᱛ ᱠᱚᱠᱚ ᱵᱮᱱᱟᱣ ᱮᱫᱟ᱾ ᱠᱟᱨᱠᱷᱟᱱᱟ ᱠᱚ ᱵᱮᱱᱟᱣᱫᱟ ᱾ ᱚᱱᱟ ᱠᱷᱟᱹᱛᱤᱨ ᱛᱮ ᱱᱤᱛᱚᱜ ᱚᱠᱛᱮ ᱨᱮᱫᱚ ᱦᱟᱹᱛᱤ ᱫᱚ ᱵᱟᱹᱱᱩᱜ ᱠᱚᱣᱟ᱾ ᱟᱯᱮ ᱥᱮᱫ?
ᱦᱮᱸ ᱟᱞᱮ ᱥᱮᱫ ᱦᱚᱸ ᱦᱟᱹᱛᱤ ᱫᱚ ᱵᱟᱹᱱᱩᱜ ᱠᱚᱣᱟ ᱾ ᱟᱨ ᱚᱱᱠᱟᱱ ᱵᱚᱛᱚᱨ ᱟᱠᱟᱱ ᱡᱤᱭᱟᱹᱞᱤ ᱠᱚᱫᱚ ᱱᱟᱦᱟᱜ ᱵᱟᱹᱱᱩᱜ ᱠᱚᱣᱟ ᱮᱸ ᱟᱸᱡᱚᱢ ᱟᱹᱠᱟᱫᱟᱹᱧ ᱚᱱᱛᱮ ᱜᱮ ᱱᱟᱦᱟᱜ ᱚᱠᱟ ᱠᱚᱨᱮ ᱪᱚ ᱢᱮᱱᱟᱜ ᱠᱚᱣᱟ ᱟᱞᱮᱥᱮᱫ ᱫᱚ ᱱᱟᱦᱟᱜ ᱵᱟᱹᱱᱩᱜ ᱠᱚᱣᱟ ᱩᱱᱟᱹᱜ ᱟᱨ ᱦᱮᱡ ᱦᱚᱸ ᱵᱟᱠᱚ ᱦᱮᱡ ᱵᱟᱲᱟᱜᱼᱟ ᱟᱫᱚ ᱜᱚᱢᱠᱮ ᱛᱟᱦᱞᱮ ᱞᱟᱹᱭ ᱫᱟᱹᱧ ᱦᱟᱹᱛᱤᱭᱟᱜ ᱫᱚ ᱱᱟᱦᱟᱜ ᱛᱤᱱᱟᱹᱜ ᱠᱟᱴᱟ ᱢᱮᱱᱟᱜ ᱛᱟᱠᱚᱣᱟ ᱟᱸᱡᱚᱢ ᱠᱟᱫᱟᱢ
ᱦᱮᱸ ᱟᱸᱡᱚᱢ ᱠᱟᱹᱫᱟᱹᱧ ᱦᱟᱹᱛᱤᱭᱟᱜ ᱫᱚ ᱯᱳᱱᱭᱟ ᱡᱟᱸᱜᱟ ᱢᱮᱱᱟᱜᱼᱟ ᱪᱮᱫᱟᱜ ᱦᱟᱹᱛᱤ ᱵᱟᱝ ᱮᱢ ᱧᱮᱞᱠᱟᱫ ᱠᱚᱛᱮ ᱟᱢ ᱫᱚ
ᱟᱪᱪᱷᱟ ᱤᱧ ᱨᱮᱱ ᱢᱤᱫᱴᱮᱡ ᱜᱟᱛᱮᱭ ᱞᱟᱹᱭᱮᱫ ᱛᱟᱦᱮᱱᱟ ᱦᱟᱹᱛᱤᱭᱟᱜ ᱫᱚ ᱵᱟᱝᱢᱟ ᱯᱟᱸᱥᱴᱤ ᱠᱟᱴᱟ ᱢᱮᱱᱟᱜ ᱛᱟᱠᱚᱣᱟ
ᱢᱚᱬᱮ ᱜᱚᱴᱟᱝ ᱛᱟᱦᱚᱞᱮ ᱟᱨ ᱢᱤᱫᱴᱮᱱ ᱫᱚ ᱚᱠᱟᱨᱮ ᱤᱧ ᱢᱟᱛᱚ ᱵᱟᱝ ᱤᱧ ᱵᱟᱰᱟᱭᱟ ᱟᱫᱚ
ᱦᱮᱸ ᱤᱧ ᱦᱚᱸ ᱚᱱᱟᱜᱮ ᱱᱟᱦᱟᱜ ᱤᱧ ᱞᱟᱹᱭᱫᱟ ᱟᱨ ᱢᱤᱫᱴᱟᱝ ᱫᱚ ᱚᱠᱟᱨᱮ ᱟᱫᱚ ᱚᱱᱮ ᱜᱟᱛᱮ ᱱᱟᱦᱟᱜ ᱮ ᱞᱟᱹᱭᱫᱟ ᱦᱟᱹᱛᱤ ᱟᱜ ᱫᱚ ᱵᱚᱞᱮ ᱵᱟᱨᱭᱟ ᱢᱟᱨᱟᱝ ᱢᱟᱨᱟᱝ ᱰᱟᱴᱟ ᱢᱮᱱᱟᱜ ᱛᱟᱠᱚᱣᱟ ᱯᱟᱸᱥᱴᱤ ᱠᱟᱴ ᱠᱟᱴᱟ ᱢᱮᱱᱟᱜ ᱛᱟᱠᱚᱣᱟ ᱚᱱᱮ ᱚᱝᱠᱟᱭ ᱞᱟᱹᱭᱫᱟ
ᱟᱨ ᱛᱟᱦᱚᱞᱮ ᱟᱨ ᱢᱤᱫᱴᱮᱱ ᱠᱟᱴᱟ ᱫᱚ ᱚᱠᱟᱴᱟᱜ ᱤᱧ ᱢᱟ ᱯᱩᱱᱭᱟᱧ ᱧᱮᱞ ᱠᱟᱫᱟ ᱡᱷᱚᱛᱚ ᱜᱮ ᱴᱷᱤᱠ ᱴᱷᱤᱠ ᱜᱮᱭᱟᱭ ᱞᱟᱹᱭ ᱫᱟ ᱢᱮᱱᱠᱷᱟᱱ ᱟᱨ ᱢᱤᱫᱴᱮᱱ ᱡᱟᱸᱜᱟ ᱫᱚ ᱚᱠᱟᱴᱟᱜ ᱮ ᱞᱟᱹᱭᱟᱜ ᱢᱮᱭᱟ
ᱦᱳᱭ ᱟᱫᱚ ᱡᱟᱹᱱᱤᱡ ᱠᱷᱟᱱ ᱚᱱᱟ ᱥᱚᱸᱰᱟ ᱜᱮ ᱡᱟᱹᱱᱤᱡ ᱩᱱᱤ ᱫᱚ ᱠᱟᱴᱟ ᱢᱮᱱᱛᱮ ᱢᱮᱛᱟ ᱫᱤᱧᱟᱭ
ᱟᱯᱮᱥᱮᱫ ᱫᱚ ᱚᱱᱛᱮ ᱪᱮᱫ ᱠᱚ ᱪᱟᱥ ᱠᱚ ᱦᱳᱭᱳᱜ ᱜᱮᱭᱟ
ᱦᱮᱸ ᱟᱞᱮ ᱥᱮᱫ ᱫᱚ ᱪᱟᱥ ᱫᱚ ᱦᱩᱲᱩ ᱦᱳᱭᱳᱜᱼᱟ ᱟᱹᱞᱩ ᱦᱳᱭᱳᱜᱼᱟ ᱵᱮᱸᱜᱟᱲ ᱢᱟᱹᱨᱤᱪ ᱱᱚᱝᱠᱟ ᱟᱭᱢᱟ ᱞᱮᱠᱟᱱᱟᱜ ᱟᱱᱟᱡᱽ ᱠᱚ ᱦᱳᱭᱳᱜᱼᱟ ᱟᱨ ᱟᱯᱮ ᱥᱮᱫ ᱫᱚ ᱪᱮᱫ ᱠᱚᱯᱮ ᱪᱟᱥ ᱜᱮᱭᱟ
ᱟᱞᱮᱥᱮᱜ ᱦᱚᱸ ᱚᱝᱠᱟ ᱦᱩᱲᱩ ᱪᱟᱥ ᱦᱩᱭᱩᱜ ᱜᱮᱭᱟ ᱟᱨ ᱱᱤᱛᱚᱜ ᱚᱠᱛᱚ ᱫᱚ ᱦᱩᱲᱩ ᱜᱮ ᱦᱳᱭᱳᱜ ᱠᱟᱱᱟ ᱟᱨ ᱡᱚᱠᱷᱚᱱ ᱥᱤᱛᱩᱝ ᱫᱤᱱ ᱫᱚ ᱥᱚᱵᱡᱤ ᱠᱚ ᱪᱟᱥ ᱜᱮᱭᱟ ᱠᱚ ᱟᱹᱞᱩ ᱠᱚ ᱪᱟᱥ ᱜᱮᱭᱟ ᱠᱚ ᱟᱨ ᱟᱯᱮ ᱥᱮᱫ ᱫᱤᱱᱟᱹᱢ ᱜᱮᱠᱤ ᱱᱚᱣᱟ ᱠᱚ ᱡᱤᱱᱤᱥ ᱠᱚ ᱪᱟᱥ ᱜᱮᱭᱟ ᱡᱟᱦᱟᱸ ᱠᱚ ᱟᱢᱮᱢ ᱞᱟᱹᱭ ᱠᱮᱫᱟ
ᱦᱮᱸ ᱛᱚᱵᱮ ᱫᱤᱱᱟᱹᱢ ᱫᱚ ᱱᱟᱦᱟᱜ ᱵᱟᱝ ᱡᱟᱦᱟᱸ ᱞᱮᱠᱟ ᱥᱤᱡᱤᱱ ᱠᱚ ᱦᱤᱡᱩᱜᱼᱟ ᱩᱱ ᱚᱠᱛᱚ ᱨᱮ ᱚᱠᱟ ᱡᱤᱱᱤᱥ ᱦᱩᱭᱩᱜᱼᱟ ᱱᱟᱦᱟᱜ ᱚᱱᱮ ᱚᱱᱠᱟᱱ ᱡᱤᱱᱤᱥ ᱠᱚ ᱪᱟᱥᱟ ᱟᱫᱚ ᱟᱞᱮᱥᱮᱫ ᱫᱚ ᱱᱚᱝᱠᱟ ᱚᱲᱟᱜ ᱠᱚᱨᱮ ᱡᱚᱢ ᱞᱟᱹᱜᱤᱫ ᱫᱚ ᱱᱟᱦᱟᱜ ᱚᱲᱟᱜ ᱠᱚᱨᱮᱜᱮ ᱨᱚᱦᱚᱭ ᱵᱟᱰᱟᱭ ᱦᱳᱭᱳᱜ ᱠᱟᱱᱟ ᱩᱱᱟᱹᱜ ᱵᱟᱡᱟᱨ ᱠᱷᱚᱱ ᱫᱚ ᱵᱟᱝᱞᱮ ᱟᱹᱜᱩᱭ ᱜᱮᱭᱟ ᱟᱨ ᱟᱯᱮ ᱫᱚ ᱵᱟᱡᱟᱨ ᱠᱷᱚᱱ ᱠᱚᱯᱮ ᱠᱤᱨᱤᱧ ᱵᱟᱲᱟᱭ ᱜᱮᱭᱟ
ᱦᱮᱸ ᱵᱟᱡᱟᱨ ᱠᱷᱚᱱ ᱦᱚᱸᱞᱮ ᱠᱤᱨᱤᱧ ᱜᱮᱭᱟ ᱟᱞᱮ ᱥᱮᱫ ᱫᱚ ᱥᱚᱵᱡᱤ ᱪᱟᱥ ᱩᱱᱟᱹᱜ ᱵᱟᱝ ᱦᱳᱭᱳᱜ ᱜᱮᱭᱟ ᱡᱟᱭᱜᱟᱴᱟᱜ ᱮ ᱠᱟᱹᱴᱤᱡ ᱵᱩᱨᱩ ᱧᱚᱜ ᱡᱟᱭᱜᱟ ᱠᱟᱱᱟ ᱟᱨ ᱡᱟᱦᱟᱸ ᱠᱷᱮᱛ ᱠᱚ ᱢᱮᱱᱟᱜᱼᱟ ᱡᱟᱹᱥᱛᱤ ᱜᱟᱱ ᱜᱮ ᱚᱱᱟ ᱯᱩᱠᱷᱨᱤ ᱛᱟᱦᱮᱱ ᱚᱱᱟ ᱞᱟᱛᱟᱨ ᱠᱚᱨᱮ ᱚᱱᱟ ᱠᱚᱨᱮ ᱮ ᱥᱟᱨᱟ ᱵᱚᱪᱷᱚᱨ ᱜᱮ ᱫᱟᱜ ᱛᱟᱦᱮᱱᱟ ᱡᱟᱹᱥᱛᱤ ᱠᱟᱭᱛᱮ ᱟᱨ ᱟᱹᱰᱤ ᱠᱚᱢ ᱚᱱᱠᱟᱱ ᱦᱟᱥᱟ ᱠᱷᱮᱛ ᱢᱮᱱᱟᱜᱼᱟ ᱡᱟᱦᱟᱸ ᱫᱚ ᱪᱮᱛᱟᱱ ᱨᱮ ᱢᱮᱱᱟᱜᱼᱟ ᱚᱱᱟᱛᱮ ᱥᱚᱵᱽᱡᱤ ᱪᱟᱥ ᱟᱹᱰᱤ ᱠᱚᱢ ᱜᱮ ᱦᱳᱭᱳᱜ ᱠᱷᱟᱹᱛᱤᱨ ᱛᱮ ᱠᱤᱨᱤᱧ ᱵᱟᱲᱟᱭ ᱜᱮᱭᱟᱞᱮ ᱥᱚᱵᱡᱤ ᱫᱚ ᱟᱨ ᱡᱟᱦᱟᱸ ᱛᱤᱱᱟᱹᱜ ᱜᱟᱱᱚᱜᱼᱟ ᱚᱱᱟ ᱫᱚᱞᱮ ᱪᱟᱥ ᱛᱟᱦᱮᱸᱫ ᱟᱹᱞᱩ ᱵᱞᱟᱛᱤ ᱦᱚᱜᱱᱟ ᱠᱚᱜᱮ ᱞᱮ ᱪᱟᱥ ᱛᱟᱦᱮᱸᱜ
ᱦᱮᱸ ᱜᱚᱝᱠᱮ ᱟᱫᱚ ᱟᱨ ᱢᱤᱫᱴᱮᱡ ᱠᱩᱠᱞᱤ ᱱᱟᱦᱟᱜ ᱤᱧ ᱫᱚᱦᱚᱭᱫᱟ ᱟᱫᱚ ᱟᱯᱮ ᱥᱮᱫ ᱫᱚ ᱥᱮᱨᱢᱟᱨᱮ ᱛᱤᱱᱟᱹᱜ ᱫᱷᱟᱣ ᱦᱩᱲᱩ ᱯᱮ ᱨᱚᱦᱚᱭᱫᱟ
ᱥᱮᱨᱢᱟᱟᱨ ᱨᱮ ᱟᱞᱮ ᱥᱮᱫ ᱫᱚ ᱮ ᱠᱷᱮᱛ ᱪᱮᱛᱟᱱ ᱨᱮᱦᱚᱸ ᱚᱭ ᱠᱷᱮᱛ ᱚᱠᱟ ᱡᱟᱭᱜᱟ ᱨᱮ ᱢᱮᱱᱟᱜᱼᱟ ᱡᱮᱢᱚᱱ ᱟᱞᱮ ᱡᱟᱦᱟᱸ ᱮᱢ᱾ ᱵᱟᱸᱫ ᱞᱟᱛᱟᱨ ᱠᱚᱨᱮᱜ ᱠᱷᱮᱛ ᱠᱚ ᱢᱮᱱᱟᱜᱼᱟ ᱱᱚᱣᱟ ᱠᱚᱨᱮ ᱫᱚ ᱫᱟᱜ ᱛᱟᱦᱮᱱ ᱛᱮ ᱯᱩᱨᱟᱹ ᱥᱟᱨᱟ ᱵᱚᱪᱷᱚᱨ ᱜᱮ- ᱦᱩᱲᱩ ᱨᱚᱦᱚᱭ ᱜᱟᱱᱚ-ᱟ ᱢᱮᱱᱠᱷᱟᱱ ᱡᱟᱦᱟᱸ ᱜᱷᱩᱴᱩ ᱠᱚᱨᱮᱜ ᱠᱷᱮᱛ ᱢᱮᱱᱟᱜ-ᱟ ᱚᱱᱟ ᱠᱚᱨᱮ ᱫᱚ ᱵᱟᱝ ᱮ ᱨᱚᱦᱚᱭ ᱵᱟᱝ ᱜᱟᱱᱚᱜᱟ ᱥᱟᱨᱟ ᱵᱚᱪᱷᱚᱨ᱾
ᱟᱪᱪᱷᱟ, ᱦᱮᱸ᱾ ᱟᱹᱰᱤ ᱱᱟᱯᱟᱭ, ᱟᱨ ᱟᱯᱮ ᱥᱮᱫ ᱫᱚ ᱛᱟᱦᱚᱞᱮ ᱦᱮᱸ ᱱᱮᱛᱟᱨ ᱫᱚ ᱰᱟᱝᱨᱟ ᱱᱟᱦᱮᱞ ᱛᱮᱠᱚ ᱥᱤᱭᱮ ᱫᱟ, ᱥᱮ ᱱᱚᱝᱠᱟ ᱴᱮᱠᱴᱟᱨ ᱜᱟᱹᱰᱤ ᱠᱚᱛᱮ ᱜᱮᱠᱚ ᱥᱤᱭᱮ ᱫᱟ?
ᱱᱤᱛᱚᱜ ᱫᱚ ᱧᱮᱞᱚᱜᱚᱜ ᱠᱟᱱᱟ ᱮ ᱰᱟᱝᱨᱟ ᱠᱚ ᱮ ᱟᱹᱰᱤ ᱠᱚᱢ᱾ ᱠᱚ ᱵᱮᱵᱚᱦᱟᱨ ᱮ ᱡᱷᱚᱛᱚ ᱜᱮ ᱴᱮᱠᱴᱟᱨ ᱛᱮᱜᱮ ᱦᱩᱭᱩᱜ ᱠᱟᱱᱟ᱾ ᱟᱨ ᱰᱟᱝᱨᱟ ᱦᱚᱸ ᱠᱚᱢ ᱪᱟᱞᱟᱜ ᱠᱟᱱᱟ ᱠᱚ ᱟᱹᱰᱤ ᱠᱚᱢ ᱜᱮᱠᱚ ᱟᱹᱥᱩᱞᱮᱫ ᱠᱚᱣᱟ, ᱟᱨ ᱢᱮ ᱜᱟᱹᱰᱤ ᱠᱚ ᱡᱟᱹᱟᱥᱛᱤ ᱟᱠᱟᱱᱟ ᱢᱮᱥᱤᱱ ᱠᱚ᱾ ᱱᱚᱣᱟ ᱠᱚᱛᱮ ᱜᱮ ᱪᱟᱥ ᱦᱩᱭᱩᱜ ᱠᱟᱱᱟ ᱡᱟᱹᱥᱛᱤ ᱫᱚ ᱢᱤᱫ ᱵᱟᱨ ᱚᱲᱟᱜ ᱠᱚ ᱛᱟᱦᱮᱱ ᱠᱟᱱᱟ ᱡᱟᱦᱟᱸᱭ ᱫᱚ ᱮ ᱰᱟᱝᱨᱟ ᱠᱚᱛᱮ ᱠᱚ ᱥᱤ ᱮᱫᱟ᱾ ᱟᱯᱮ ᱥᱮᱫ?
ᱦᱮᱸ ᱟᱞᱮ ᱥᱮᱫ ᱦᱚᱸ ᱱᱮᱛᱟᱨ ᱫᱚ ᱮᱸ ᱰᱟᱝᱨᱟ ᱛᱮᱫᱚ ᱱᱟᱦᱟᱜ ᱠᱚᱢ ᱧᱚᱜ ᱟᱠᱟᱱᱟ ᱛᱚᱵᱮ ᱜᱟᱹᱰᱤ ᱛᱮᱜᱮ ᱱᱟᱦᱟᱜ ᱵᱟᱹᱲᱛᱤ ᱠᱚ ᱥᱤᱭᱚᱜ ᱮᱫᱟ᱾ ᱟᱫᱚ ᱟᱯᱮ ᱥᱮᱫ ᱫᱚ ᱛᱟᱦᱚᱞᱮ ᱦᱩᱲᱩ ᱠᱚᱫᱚ ᱤᱨ ᱟᱠᱚ ᱦᱚᱲ ᱥᱮ ᱜᱟᱹᱰᱤ ᱜᱮ?
ᱦᱩᱲᱩ ᱱᱮᱛᱟᱨ ᱫᱚ ᱟᱞᱮ ᱥᱮᱫ ᱱᱟᱷᱟᱜ ᱪᱮᱫᱟᱜ ᱥᱮ ᱟᱞᱮ ᱥᱮᱱᱟᱜ ᱠᱷᱮᱛ ᱠᱚᱫᱚ ᱮ ᱦᱩᱲᱩ ᱤᱨ ᱜᱟᱹᱰᱤ ᱠᱚ ᱩᱱᱟᱹᱜ ᱵᱟᱝ ᱵᱚᱞᱚᱱ ᱜᱮᱭᱟ᱾ ᱟᱹᱰᱤ ᱢᱚᱴᱟ ᱢᱚᱴᱟ ᱟᱲᱮ ᱠᱚ ᱢᱮᱱᱟᱜ-ᱟ ᱥᱮ ᱱᱚᱣᱟᱴᱟᱜ ᱠᱷᱮᱛ ᱠᱷᱚᱱ ᱚᱱᱟᱴᱟᱜ ᱪᱟᱞᱟᱜ ᱢᱟᱱᱮ ᱠᱟᱹᱴᱤᱡ ᱚᱥᱩᱵᱤᱫᱟ ᱜᱟᱹᱰᱤ ᱤᱫᱤ ᱡᱟᱹᱥᱛᱤᱢᱼᱼ ᱟᱯᱮ ᱥᱮᱫ?
ᱟᱹᱰᱤ ᱱᱟᱯᱟᱭ, ᱟᱞᱮ ᱥᱮᱫ ᱦᱚᱸ ᱡᱟᱦᱟᱸ ᱠᱚᱨᱮ ᱜᱟᱹᱰᱤ ᱠᱚ ᱱᱟᱦᱟᱜ ᱪᱟᱞᱟᱜᱼᱟ ᱚᱱᱟ ᱠᱚᱨᱮ ᱫᱚ ᱜᱟᱹᱰᱤ ᱛᱮᱜᱮ ᱠᱚ ᱮᱨᱟ ᱟᱨ ᱡᱟᱦᱟᱸᱭ ᱠᱚᱨᱮ ᱱᱚᱝᱠᱟ ᱱᱟᱦᱟᱜ ᱜᱟᱹᱭ ᱰᱟᱝᱜᱽᱨᱟ ᱠᱚ ᱢᱮᱱᱟᱜ ᱠᱚᱣᱟ ᱱᱩᱠᱩ ᱫᱚ ᱱᱟᱦᱟᱜ
ᱠᱩ ᱫᱚ ᱱᱟᱦᱟᱜ, ᱚᱱᱟ ᱦᱚᱲ ᱛᱮᱜᱮ ᱠᱚ ᱤᱨ ᱚᱪᱚ ᱚᱱᱟ ᱵᱩᱥᱩᱵ ᱦᱟᱜ ᱫᱚᱨᱠᱟᱨ ᱠᱚᱣᱟ ᱛᱚ ᱩᱱᱠᱩ ᱫᱚ,
ᱦᱮᱸ᱾
ᱟᱫᱚ ᱛᱟᱞᱦᱮ, ᱟᱢᱫᱚ ᱫᱟᱬᱟᱱ ᱠᱚ ᱚᱠᱟ ᱠᱚᱨᱮᱢ ᱪᱟᱞᱟᱣ ᱵᱟᱲᱟᱣ ᱠᱟᱱᱟ?
ᱫᱟᱬᱟᱱ?
ᱦᱮᱸ᱾ ᱡᱟᱦᱟᱸ ᱱᱚᱝᱠᱟ ᱧᱮᱞ ᱡᱚᱝ ᱞᱮᱠᱟᱱ ᱫᱟᱬᱟᱱ ᱡᱟᱭᱜᱟ᱾
ᱤᱧ ᱫᱟᱬᱟᱱ ᱪᱟᱞᱟᱣ ᱮ ᱫᱟᱬᱟᱱ ᱵᱟᱝ ᱞᱮᱠᱟ ᱜᱮ᱾ ᱛᱚ ᱵᱟᱹᱧ ᱪᱟᱞᱟᱣ ᱠᱟᱱᱟ᱾ ᱟᱢ ᱜᱮ ᱞᱟᱹᱭ ᱢᱮ ᱟᱢ ᱚᱠᱟ ᱠᱚᱨᱮᱢ ᱪᱟᱞᱟᱣ ᱠᱟᱱᱟ?
ᱦᱮᱸ ᱤᱧᱦᱚᱸ ᱫᱟᱬᱟᱱ ᱠᱚᱫᱚ ᱱᱟᱦᱟᱜ ᱩᱱᱟᱹᱜ ᱵᱟᱹᱧ ᱧᱮᱞ ᱵᱟᱲᱟᱣ ᱠᱟᱫᱟ ᱟᱫᱚ ᱪᱟᱞᱟᱜ ᱦᱩᱭᱩᱜᱼᱟ ᱱᱟᱦᱟᱜ ᱛᱟᱭᱚᱢ ᱫᱟᱨᱟᱢ ᱡᱟᱦᱟᱸ ᱠᱚᱨᱮ ᱱᱟᱯᱟᱭ
ᱨᱚᱲ ᱟᱸᱡᱚᱢᱚᱜ ᱠᱟᱱᱟ ᱤᱧᱟᱜ?